ᱦᱮᱞᱳ᱾
ᱦᱮᱸ ᱡᱚᱦᱟᱨ ᱜᱮ, ᱡᱚᱦᱟᱨ ᱜᱮ ᱜᱚᱝᱠᱮ᱾
ᱦᱩᱸ ᱡᱚ ᱦᱳᱭ ᱞᱤᱧ ᱨᱚᱲ ᱠᱚ ᱟᱸᱡᱚᱢᱚᱜ ᱠᱟᱱᱟ ᱵᱮᱥ ᱛᱮᱼᱼ
ᱦᱮᱸ ᱟᱸᱡᱚᱢᱚᱜ ᱠᱟᱱ ᱜᱮᱭᱟ᱾ ᱟᱹᱞᱤᱧᱟᱜ ᱨᱚᱲ
ᱱᱟᱥᱮ ᱱᱟᱥᱮ ᱠᱟᱹᱴᱤᱡ ᱯᱨᱚᱵᱞᱮᱢ ᱫᱟᱭ ᱛᱚᱵᱮ ᱴᱷᱤᱠ ᱜᱮᱭᱟ ᱚᱝᱠᱟ ᱦᱳᱭ
ᱡᱟᱦᱟᱱᱟᱜ ᱵᱮᱠᱜᱨᱟᱣᱩᱱᱰ ᱱᱚᱣᱮᱥ ᱠᱚ ᱟᱞᱤᱧᱟᱜ ᱠᱷᱚᱱ ᱟᱸᱡᱚᱢᱚᱜ
ᱟᱸᱡᱚᱢᱚᱜ ᱠᱟᱱᱟ
ᱞᱟᱹᱭᱫᱤᱧ ᱟᱹᱞᱤᱧᱟᱜ ᱵᱮᱠᱜᱨᱟᱣᱩᱱᱰ ᱟᱹᱞᱤᱧᱟᱜ ᱨᱚᱲ ᱠᱷᱚᱱ ᱡᱟᱦᱟᱱᱟᱜ ᱵᱮᱠᱜᱨᱟᱣᱩᱱᱰ ᱱᱚᱣᱮᱥ ᱠᱚ ᱟᱸᱡᱚᱢᱚᱜ ᱠᱟᱱᱟ ᱱᱮᱛᱚ
ᱵᱟᱝ ᱟᱸᱡᱚᱢᱚᱜ ᱠᱟᱱᱟ ᱡᱮ ᱦᱚᱸ ᱴᱷᱤᱠ ᱜᱮᱭᱟ᱾ ᱟᱹᱞᱤᱧᱟᱜ?
ᱦᱮᱸ ᱴᱷᱤᱠ ᱜᱮᱭᱟ ᱛᱚᱢᱚ ᱚᱥᱩᱵᱤᱫᱷᱟ ᱵᱟᱝ ᱛᱟᱦᱮᱸ ᱠᱟᱱᱟ ᱟᱫᱚ ᱛᱟ ᱪᱤᱫ ᱥᱟᱛᱟᱢ ᱪᱮᱛᱟᱱ ᱞᱟᱝ ᱜᱟᱞᱚᱪᱟ ᱡᱚᱫᱤᱢ ᱞᱟᱹᱭ ᱞᱮᱠᱷᱟᱱ ᱵᱷᱟᱜᱮ ᱠᱚᱜ-ᱟ
ᱞᱟᱹᱭ ᱛᱟᱞᱟᱝ ᱢᱮ ᱟᱢ ᱪᱮᱫ ᱞᱟᱝ ᱨᱚᱲ ᱞᱮᱠᱷᱟᱱ ᱪᱮᱫ
ᱟᱪᱪᱷᱟ ᱤᱧ ᱤᱧ ᱢᱮᱱ ᱦᱚᱪᱚᱭ ᱮᱫᱟ ᱡᱮ ᱱᱟᱦᱟᱜ ᱫᱤᱱ ᱨᱮᱜ ᱟᱵᱚ ᱡᱩᱣᱟᱹᱱ ᱠᱚᱣᱟᱜ ᱱᱚᱣᱟ ᱵᱚᱸᱜᱟ ᱵᱩᱨᱩ ᱠᱚᱨᱮ ᱛᱤᱱᱟᱹᱜ ᱴᱟ ᱠᱚ ᱥᱚᱦᱚᱨ ᱥᱮᱴᱮᱨᱚᱜ ᱜᱟᱱᱚᱜ-ᱟ ᱟᱞᱟᱝ ᱜᱟᱞᱚᱪ ᱞᱮᱠᱷᱚᱱ ᱵᱮᱥ ᱠᱚᱜᱼᱟ
ᱦᱮᱸ ᱟᱹᱰᱤ ᱵᱮᱥ ᱱᱚᱣᱟ ᱜᱮᱞᱟᱝᱼᱼ ᱠᱟᱛᱷᱟ ᱞᱮᱠᱷᱟᱡ ᱫᱚ ᱵᱮᱥ ᱦᱩᱭᱩᱜᱼᱟ
ᱛᱟᱦᱚᱞᱮ ᱢᱟ ᱢᱤᱫ ᱵᱟᱨ ᱠᱩᱠᱞᱤ ᱡᱩᱫᱤᱢ ᱫᱚᱦᱚᱭ ᱦᱮᱱᱟᱜ ᱠᱷᱟᱱ ᱫᱚᱦᱚᱭ ᱢᱮ ᱟᱨ ᱵᱟᱠᱷᱟᱱ ᱤᱧ ᱫᱚᱦᱚᱭ ᱮᱫᱟ
ᱢᱟ ᱟᱢ ᱜᱮ ᱫᱷᱚᱦᱚᱭ ᱞᱟᱦᱟᱭ ᱛᱟᱞᱟᱝ ᱢᱮ ᱢᱟᱪᱷᱟ
ᱡᱟᱯᱮ ᱚᱱᱟ ᱴᱚᱴᱷᱟ ᱠᱚ ᱨᱮ ᱡᱟᱦᱟᱸᱼᱼ ᱯᱚᱨᱚᱵᱽ ᱯᱩᱱᱟᱹᱭ ᱟᱨ ᱵᱟᱝ ᱵᱚᱸᱜᱟ ᱵᱩᱨᱩ ᱠᱚ ᱦᱮᱱᱟᱜᱼᱟ ᱟᱵᱚ ᱥᱟᱱᱛᱟᱲᱟᱜ ᱢᱟ ᱵᱟᱨᱚ ᱢᱟᱥ ᱜᱮ ᱥᱮᱼᱼ ᱪᱟᱸᱫᱚ ᱯᱤᱪᱷᱩ ᱜᱮ ᱛᱟᱵᱚᱱ ᱯᱚᱨᱚᱵ ᱯᱩᱱᱟᱹᱭ ᱥᱮ ᱵᱚᱸᱜᱟ ᱵᱩᱨᱩ ᱢᱟ ᱢᱮᱱᱟᱜ ᱜᱮᱛᱟ ᱵᱚᱱᱟ ᱛᱟᱦᱚᱞᱮ ᱚᱱᱟ ᱵᱚᱸᱜᱟ ᱵᱩᱨᱩ ᱠᱚ ᱪᱮᱫ ᱞᱮᱠᱟ ᱯᱮ ᱢᱟᱱᱟᱣ ᱜᱮᱭᱟ ᱟᱯᱮ ᱫᱚ
ᱢᱟᱱᱟᱣ ᱜᱮᱭᱟᱞᱮ ᱢᱟᱱᱟᱣ ᱫᱚ ᱵᱚᱸᱜᱟ ᱵᱩᱨᱩ ᱠᱚᱫᱚ ᱢᱟᱱᱟᱣ ᱦᱩᱭᱩᱜ ᱠᱟᱱ ᱜᱮᱭᱟ
ᱦᱩᱸ ᱩᱱᱟᱹᱜ ᱡᱟᱫᱟ ᱫᱚ ᱵᱟᱠᱚ ᱢᱟᱱᱟᱣ ᱛᱟᱦᱮᱸᱱᱟ ᱱᱚᱛᱮ ᱫᱚ ᱵᱚᱞᱮ ᱠᱚᱢ ᱢᱟᱛᱨᱟ ᱨᱮᱜᱮ ᱟᱫᱚ ᱢᱟᱱᱟᱣ ᱫᱚᱠᱚ ᱢᱟᱱᱟᱣ ᱛᱟᱵᱚᱱ ᱠᱟᱱ ᱜᱮᱭᱟ ᱵᱚᱞᱮ
ᱦᱚᱸ ᱦᱚᱸ
ᱵᱟᱦᱟ ᱠᱩ ᱥᱚᱦᱨᱟᱭ ᱠᱚ ᱦᱚᱸ ᱚᱱᱟᱼᱼ ᱞᱟᱦᱟ ᱡᱮᱞᱮᱠᱟ ᱠᱚ ᱢᱟᱱᱟᱣ ᱮᱫ ᱠᱟᱱ ᱛᱟᱦᱮᱱ ᱚᱱᱠᱟ ᱢᱟ ᱵᱟᱠᱚ ᱢᱟᱱᱟᱣ ᱮᱫ ᱠᱟᱱ ᱚᱱᱟ ᱫᱚ ᱢᱟᱱᱟᱣ ᱜᱮ ᱵᱚᱞᱮ ᱮᱱᱦᱚᱸ ᱵᱚᱦᱩᱛ ᱠᱚᱢ ᱫᱷᱟᱨᱟ ᱜᱮᱼᱼ
ᱟᱪᱪᱷᱟ ᱛᱟ ᱱᱮᱥ ᱵᱟᱦᱟᱭ ᱱᱟᱯᱮ ᱥᱮ ᱢᱟᱜ ᱢᱚᱬᱮ ᱱᱟᱯᱮ ᱱᱮᱥ ᱫᱚᱼᱼ
ᱵᱟᱦᱟᱭ ᱱᱟᱞᱮ ᱢᱟᱜ ᱢᱚᱬᱮ ᱫᱚ ᱵᱟᱝ ᱦᱩᱭ ᱟᱠᱟᱱᱟ ᱱᱮᱥ ᱫᱚᱼᱼ
ᱟᱪᱪᱷᱟ ᱟᱵᱚ ᱱᱟᱦᱟᱜ ᱫᱤᱱ ᱨᱮ ᱧᱮᱞᱚᱜ ᱠᱟᱱᱟ ᱡᱮ, ᱟᱵᱚ ᱨᱮᱱ ᱡᱩᱣᱟᱹᱱ ᱠᱚ ᱱᱚᱣᱟᱼᱼ ᱵᱟᱦᱟ ᱢᱟᱜ ᱢᱚᱬᱮ ᱥᱚᱦᱨᱟᱭ ᱱᱚᱣᱟ ᱠᱚᱨᱮ ᱛᱤᱱᱟᱹᱜᱼᱼ ᱡᱟᱹᱥᱛᱤ ᱠᱚ ᱥᱩᱨ ᱥᱩ ᱥᱩᱨᱩᱜ ᱠᱟᱱᱟ ᱟᱵᱚ ᱨᱮᱱ ᱡᱩᱣᱟᱹᱱ ᱠᱚ ᱱᱚᱣᱟ ᱵᱟᱦᱟ ᱢᱟᱜ ᱢᱚᱬᱮ
ᱟᱹᱰᱤ ᱟᱹᱰᱤ ᱠᱚᱢ ᱠᱚ ᱥᱩᱨᱩᱜ ᱠᱟᱱᱟ ᱵᱟᱠᱚ ᱪᱟᱞᱟᱜ ᱞᱟᱹᱜᱤᱫᱚᱜ ᱠᱟᱱᱟ ᱟᱢ ᱢᱮᱛᱟᱭ ᱠᱷᱟᱡ ᱦᱟᱴ ᱪᱮᱫ ᱤᱧ ᱪᱟᱞᱟᱜᱼᱟ ᱚᱸᱰᱮ ᱫᱚ ᱪᱟᱞᱟᱣ ᱠᱟᱱᱟ ᱠᱚ ᱵᱟᱵᱟ ᱛᱟᱠᱚ ᱚᱱᱠᱟ ᱠᱚ ᱨᱚᱲ ᱛᱟᱦᱮᱸᱱ ᱛᱚ ᱵᱟ ᱪᱟᱞᱟᱣ ᱟᱵᱚᱱ ᱵᱟᱠᱚ ᱟᱸᱡᱚᱢ ᱛᱟᱦᱮᱱᱟ ᱠᱷᱟᱹᱞᱤ ᱠᱚ ᱵᱟᱵᱟ ᱛᱟᱠᱚ ᱠᱚ ᱪᱟᱞᱟᱣ ᱠᱟᱱᱟ ᱟᱫᱚ ᱪᱟᱞᱟᱣ ᱠᱟᱱ ᱜᱮᱭᱟ ᱠᱚ ᱛᱟᱭᱱᱚᱢ ᱫᱟᱨᱟᱢ ᱫᱚ ᱪᱮᱫ ᱞᱮᱠᱟᱢ ᱯᱩᱡᱟᱹᱭᱟ ᱟᱨ ᱦᱚᱸ ᱛᱚᱵᱮ ᱟᱢ ᱵᱟᱢ ᱪᱟᱞᱟᱣ ᱥᱩᱨᱩᱜ ᱠᱷᱟᱱ ᱚᱸᱰᱮ ᱫᱚ ᱵᱟᱢ ᱪᱟᱞᱟᱣ ᱮᱫ ᱠᱷᱟᱡ ᱫᱚᱼᱼ ᱵᱟᱠᱚ ᱵᱩᱡᱽ ᱛᱟᱦᱮᱱᱟ ᱱᱮᱛᱟᱨ ᱠᱚᱫᱚ ᱠᱷᱟᱹᱞᱤ ᱮᱴᱟᱜ ᱥᱮᱫ ᱠᱚ ᱪᱟᱞᱟᱜ ᱛᱟᱦᱮᱱᱟ ᱡᱟᱦᱟᱱᱟᱜ ᱮᱴᱟᱜ ᱤᱭᱟᱹ ᱨᱮᱜᱮ ᱾ ᱯᱨᱳᱜᱨᱟᱢ ᱞᱟᱹᱜᱤᱫ ᱟᱵᱚ ᱟᱵᱚ ᱦᱚᱲ ᱦᱚᱯᱚᱱᱟᱜ ᱨᱮᱫᱚ ᱵᱟᱠᱚ ᱪᱟᱞᱟᱜ ᱠᱟᱱᱟ ᱾
ᱦᱳᱭ ᱚᱱᱟ ᱢᱟ ᱥᱟᱹᱨᱤ ᱠᱟᱛᱷᱟ ᱜᱮ ᱟᱹᱰᱤ ᱱᱟᱯᱟᱭ ᱠᱟᱛᱷᱟᱢ ᱞᱟᱹᱭ ᱠᱮᱫᱟ, ᱡᱮ ᱱᱟᱦᱟᱜ ᱫᱤᱱᱨᱮ ᱟᱵᱚᱨᱮᱱ ᱡᱟᱦᱟᱸᱭ ᱩᱸ ᱱᱟᱦᱟᱜ ᱡᱩᱣᱟᱹᱱ ᱠᱚ ᱦᱮᱱᱟᱜ ᱠᱚᱣᱟ ᱥᱮ ᱡᱩᱣᱟᱹᱱ ᱠᱚᱲᱟ ᱠᱩᱲᱤ ᱠᱚ ᱢᱮᱱᱟᱜ ᱠᱚᱣᱟ ᱩᱱ ᱩᱱᱠᱩ ᱫᱚ ᱟᱵᱚᱣᱟᱜ ᱱᱚᱣᱟ ᱩᱸ ᱯᱚᱨᱚᱵᱽ ᱥᱮ ᱵᱚᱸᱜᱟ ᱵᱩᱨᱩ ᱠᱚᱨᱮ ᱵᱟᱝᱠᱚ ᱥᱩᱨ ᱞᱟᱹᱜᱤᱫᱚᱜ ᱠᱟᱱᱟ ᱾ ᱞᱟᱹᱭ ᱮᱫᱟ ᱠᱚ ᱚᱱᱟᱢ ᱞᱟᱹᱭ ᱠᱮᱫ ᱞᱮᱠᱟ ᱡᱮ ᱦᱮᱸ ᱪᱟᱞᱟᱣ ᱟᱠᱟᱱᱟ ᱠᱚᱛᱚ ᱾ ᱜᱚ ᱵᱟᱵᱟ ᱛᱟᱠᱚ ᱠᱚ ᱪᱟᱞᱟᱣ ᱟᱠᱟᱱᱟ ᱛᱟᱦᱚᱞᱮ ᱤᱧᱟᱹᱜ ᱫᱚ ᱟᱨ ᱚᱸᱰᱮ ᱪᱟᱞᱟᱣ ᱨᱮᱱᱟᱜ ᱞᱟᱹᱠᱛᱤ ᱵᱟᱹᱱᱩᱜᱼᱟ ᱾
ᱦᱮᱸ ᱦᱮᱸ ᱾
ᱟᱜ ᱡᱮ ᱱᱚᱣᱟ ᱫᱚ ᱥᱟᱹᱨᱤ ᱫᱚ ᱥᱮ ᱥᱚᱴᱷᱤᱠ ᱫᱚ ᱵᱟᱝ ᱦᱩᱭᱩᱜ ᱪᱮᱫᱟᱜ ᱥᱮ ᱱᱚᱣᱟ ᱵᱚᱸᱜᱟ ᱵᱩᱨᱩ ᱢᱟ ᱟᱵᱚᱣᱟᱜ ᱜᱮ ᱟᱨ ᱯᱚᱨᱚᱵᱽ ᱯᱩᱱᱟ ᱦᱚᱸ ᱟᱵᱚᱣᱟᱜ ᱜᱮ ᱾ ᱟᱵᱚ ᱡᱩᱫᱤ ᱱᱚᱣᱟ ᱩᱱᱠᱩ ᱜᱚᱜᱚ ᱵᱟᱵᱟ ᱛᱟᱠᱚ ᱠᱚ ᱪᱟᱞᱟᱣ ᱠᱟᱱᱟ ᱢᱮᱱᱛᱮ ᱱᱤᱡᱮ ᱪᱟᱞᱟᱣ ᱵᱟᱝ ᱜᱟᱱᱚᱜᱼᱟ, ᱱᱚᱣᱟ ᱫᱚ ᱟᱹᱰᱤ ᱵᱷᱩᱞ ᱩᱭᱦᱟᱹᱨ ᱠᱟᱱᱟ ᱪᱮᱫᱟᱜ ᱥᱮ ᱛᱟᱭᱚᱢ ᱫᱟᱨᱟᱢ ᱛᱮ ᱟᱵᱚ ᱟᱹᱰᱤ ᱮᱸᱴᱠᱮᱴᱚᱬᱮ ᱨᱮ ᱵᱚᱱ ᱯᱟᱲᱟᱜᱼᱟ ᱡᱚᱫᱤ ᱱᱤᱛ ᱟᱵᱚ ᱵᱚᱸᱜᱟ ᱵᱩᱨᱩ ᱨᱮ ᱵᱟᱵᱚᱱ ᱥᱩᱨᱩᱜᱼᱟ, ᱛᱚᱵᱮ ᱠᱷᱟᱱ ᱟᱵᱚ ᱚᱱᱟ ᱨᱮᱱᱟᱜ ᱟᱹᱨᱤᱪᱟᱹᱞᱤ ᱪᱮᱫ ᱞᱮᱠᱟ ᱠᱟᱛᱮ ᱠᱚ ᱵᱚᱸᱜᱟ ᱵᱩᱨᱩᱭᱟ ᱱᱚᱣᱟ ᱠᱚ ᱟᱵᱚ ᱵᱟ ᱵᱚᱱ ᱥᱮᱬᱟ ᱫᱚᱦᱚ ᱞᱮᱠᱷᱟᱱ ᱛᱟᱭᱚᱢ ᱫᱟᱨᱟᱢ ᱟᱵᱚ ᱜᱮ ᱢᱟᱱᱮ ᱮᱴᱠᱮᱴᱚᱬᱮ ᱨᱮᱵᱚᱱ ᱯᱟᱲᱟᱜᱼᱟ ᱾
ᱮᱴᱠᱮᱴᱚᱬᱮ ᱯᱟᱲᱟᱜ ᱟᱨ ᱟᱵᱚᱣᱟᱜ ᱤᱭᱟᱹ ᱦᱚᱸᱵᱚᱱ ᱦᱤᱲᱤᱧ ᱛᱟᱵᱚᱱᱟ ᱟᱵᱚ ᱡᱟᱦᱟᱱ ᱡᱟᱦᱟᱸ ᱛᱤᱥ ᱦᱚᱸ ᱡᱟᱦᱟᱸᱭ ᱠᱩᱞᱤ ᱞᱮᱢ ᱨᱮᱦᱚᱸ ᱟᱢ ᱢᱮᱱᱟ ᱥᱟᱱᱛᱟᱞ ᱠᱟᱹᱱᱟᱹᱧ ᱞᱮᱠᱤᱱ ᱵᱟᱢ ᱞᱟᱹᱭ ᱫᱟᱲᱮᱭᱟᱜᱼᱟ, ᱪᱤᱫ ᱟᱯᱮᱭᱟᱜ ᱵᱮᱵᱦᱟᱨ ᱫᱚ ᱪᱤᱫ ᱠᱟᱱ ᱛᱟᱯᱮᱭᱟ ᱪᱤᱫ ᱠᱟᱱᱟ ᱪᱤᱫ ᱵᱟᱝ ᱾ ᱪᱤᱠᱟᱹᱭ ᱛᱟᱦᱮᱱᱟ ᱯᱮ ᱪᱮᱫ ᱞᱮᱠᱟ ᱪᱮᱫᱠᱟ ᱯᱩᱡᱟᱹᱭ ᱛᱟᱦᱮᱱᱟ ᱦᱟᱸᱰᱮ ᱪᱮᱫ ᱞᱮᱠᱟ ᱱᱚᱰᱮ ᱯᱩᱡᱟᱹᱭ ᱛᱟᱦᱮᱱᱟ ᱥᱮ ᱪᱤᱫ ᱚᱱᱟ ᱦᱚᱸ ᱵᱟᱵᱚᱱ ᱞᱟᱹᱭ ᱫᱟᱲᱮᱭᱟᱜᱼᱟ ᱾
ᱦᱳᱭ ᱚᱱᱟ ᱢᱟ ᱧᱮᱞ ᱧᱟᱢᱚᱜ ᱠᱟᱱ ᱜᱮ ᱱᱟᱦᱟᱜ ᱱᱤᱡᱮ ᱱᱤᱡᱮ ᱠᱚᱜᱮ ᱩᱱᱟᱹᱜ ᱟᱹᱨᱤᱪᱟᱹᱞᱤ ᱠᱚ ᱵᱟᱝ ᱵᱟᱰᱟᱭ ᱦᱮᱱᱟᱜᱼᱟ, ᱪᱮᱫᱟᱜ ᱥᱮ ᱟᱵᱚ ᱦᱚᱸ ᱚᱱᱠᱟ ᱢᱟ ᱵᱟᱵᱚᱱ ᱪᱟᱞᱟᱣ ᱟᱠᱟᱱᱟ ᱥᱮ ᱟᱨ ᱟᱯ ᱦᱮᱸ ᱟᱨ ᱟᱵᱚ ᱠᱚ ᱧᱮᱞ ᱧᱮᱞ ᱵᱟᱲᱟ ᱠᱟᱛᱮᱫ ᱜᱮ ᱟᱵᱚᱨᱮᱱ ᱯᱚᱨᱚ ᱯᱚᱨᱚ ᱵᱚᱨᱛᱤ ᱠᱚ ᱦᱚᱸ ᱱᱩᱠᱩ ᱟᱫᱚ ᱵᱟᱝ ᱪᱟᱞᱟᱣ ᱥᱟᱱᱟᱭᱮᱫ ᱠᱚᱣᱟ ᱾ ᱚᱱᱟᱛᱮ ᱱᱤᱛ ᱱᱤᱛ ᱫᱚ ᱡᱟᱦᱟᱸ ᱛᱤᱥ ᱡᱟᱦᱟᱸ ᱛᱤᱱᱟᱹᱜ ᱩᱢᱮᱨ ᱦᱩᱭ ᱮᱱᱟ ᱚᱱᱟᱛᱮ ᱵᱩᱡᱷᱟᱹᱣ ᱨᱮᱱᱟᱜ ᱫᱟᱲᱮ ᱦᱚᱸ ᱦᱩᱭ ᱟᱠᱟᱱᱟ ᱡᱮ ᱱᱚᱣᱟ ᱠᱚᱫᱚ ᱪᱟᱞᱟᱣ ᱞᱟᱹᱠᱛᱤ ᱟᱨ ᱥᱟᱱᱟᱢ ᱠᱚᱜᱮ ᱫᱤᱥ ᱦᱩᱫᱤᱥ ᱮᱢᱟ ᱠᱚ ᱞᱟᱹᱠᱛᱤ ᱞᱟᱹᱠᱛᱤ ᱠᱟᱱᱟ ᱡᱮ ᱱᱚᱝᱠᱟᱱ ᱯᱚᱨᱚᱵᱽ ᱯᱩᱱᱟᱹᱭ ᱠᱚᱨᱮ ᱫᱚ ᱟᱵᱚ ᱫᱚ ᱮᱠᱟᱞ ᱛᱮ ᱪᱟᱞᱟᱣ ᱜᱮ ᱞᱟᱹᱠᱛᱤ ᱠᱟᱱ ᱛᱟᱵᱚᱱᱟ ᱟᱨ ᱵᱟᱝᱠ
ᱪᱟᱞᱟᱣ ᱞᱟᱹᱠᱛᱤ ᱠᱟᱱ ᱜᱮᱭᱟ ᱾ ᱵᱟᱵᱚ ᱪᱟᱞᱟᱜ ᱠᱷᱟᱡ ᱫᱚ ᱱᱮᱛᱟᱨ ᱢᱟ ᱥᱚᱦᱟᱨᱭ ᱠᱚᱦᱚᱸ ᱟᱵᱚ ᱢᱟ ᱠᱚᱞᱮᱡᱽ ᱨᱮᱵᱚ ᱢᱟᱱᱟᱣᱮᱫ ᱠᱟᱱ ᱱᱮᱛᱟᱨ ᱢᱟ ᱾ ᱠᱷᱟᱹᱞᱤ ᱢᱤᱫ ᱫᱤᱱ ᱮᱱᱮᱡ ᱦᱩᱭᱩᱜ ᱠᱟᱱᱟ ᱵᱟᱹᱥ ᱾ ᱟᱫᱚ ᱥᱮᱨᱮᱧ ᱫᱚᱭ ᱦᱤᱲᱤᱧ ᱠᱮᱫᱟ ᱾ ᱢᱚᱬᱮ ᱫᱤᱱ ᱢᱚᱬᱮ ᱥᱤᱧ ᱚᱠᱟ ᱞᱮᱠᱟ ᱦᱩᱭᱩᱜ ᱛᱟᱦᱮᱱᱟ ᱚᱱᱟ ᱠᱚᱦᱚᱸ ᱵᱟᱠᱚ ᱤᱭᱟᱹᱭ ᱮᱫᱟ ᱾ ᱥᱚᱨᱦᱟᱭ ᱠᱚ ᱦᱚᱸ
ᱚᱱᱟ ᱠᱚᱞᱮᱡᱽ ᱠᱚᱨᱮᱱᱟᱜ ᱥᱚᱦᱟᱨᱟᱭ ᱢᱟ ᱨᱟᱹᱥᱠᱟᱹ ᱞᱟᱹᱜᱤᱫ ᱠᱚ ᱥᱚᱦᱟᱨᱟᱭᱚᱜ ᱠᱟᱱᱟ ᱥᱮᱨᱢᱟ ᱫᱤᱱ ᱨᱮᱫᱚ ᱾
ᱟᱨ ᱚᱱᱟᱜᱮᱢ ᱢᱮᱛᱟᱭ ᱠᱷᱟᱡ ᱫᱮᱞᱟ ᱛᱚᱵᱮ ᱟᱛᱳ ᱛᱮ ᱟᱛᱳ ᱛᱮᱢ ᱪᱟᱞᱟᱜ ᱠᱟᱱᱟ ᱥᱮ ᱵᱟᱢ ᱪᱟᱞᱟᱜ ᱠᱟᱱᱟ ᱟᱨ ᱟᱛᱩ ᱨᱮ ᱫᱚ ᱪᱮᱫ ᱢᱟᱱᱟ ᱱᱚᱣᱟ ᱥᱚᱦᱟᱨᱟᱭ ᱢᱟ ᱦᱩᱭᱮᱱ ᱱᱚᱣᱟ ᱫᱚ ᱥᱚᱦᱟᱨᱟᱭ ᱠᱟᱱᱟ ᱮᱱᱮᱡ ᱵᱟᱲᱟᱭ ᱠᱟᱱᱟ ᱚᱸᱰᱮ ᱥᱚᱦᱨᱟᱭ ᱫᱚᱢ ᱡᱚᱛᱚ ᱯᱮᱲᱟ ᱥᱟᱛᱮᱢ ᱧᱟᱯᱟᱢᱟ ᱫᱩᱲᱩᱵ ᱧᱟᱯᱟᱢᱟᱢ ᱨᱚᱲᱟᱢ ᱞᱟᱸᱫᱟᱭᱟᱢ ᱾ ᱵᱩᱡᱽᱟᱢ ᱪᱮᱫ ᱞᱮᱠᱟ ᱪᱮᱫ ᱞᱮᱠᱟ ᱟᱹᱨᱤᱪᱟᱹᱞᱤ ᱦᱚᱸᱢ ᱵᱩᱡᱟ ᱾ ᱥᱮ ᱚᱸᱰᱮ ᱠᱚ ᱞᱟᱹᱭᱟᱢᱟ ᱱᱩᱭ ᱱᱩᱭ ᱫᱚ ᱱᱚᱝᱠᱟ ᱦᱳᱭᱳᱜᱼᱟ, ᱱᱚᱣᱟ ᱫᱚ ᱱᱚᱝᱠᱟ ᱦᱳᱭᱳᱜᱼᱟ ᱾ ᱪᱟᱞᱟᱣ ᱜᱮ ᱵᱟᱢ ᱪᱟᱞᱟᱜ ᱠᱷᱟᱡ ᱫᱚ
ᱦᱳᱭ ᱚᱱᱟ ᱢᱟ ᱟᱹᱰᱤ ᱡᱟᱹᱥᱛᱤ ᱧᱮᱞ ᱧᱟᱢᱚᱜ ᱠᱟᱱᱟ ᱡᱮ ᱞᱟᱹᱭ ᱮᱫᱟ ᱠᱚ ᱩᱸᱜ ᱱᱤᱡᱮᱢᱟ ᱥᱚᱦᱚᱨᱟᱭ ᱢᱟᱱᱟᱣ ᱦᱩᱭ ᱮᱱᱟ, ᱱᱚᱜᱼᱚᱭ ᱠᱚᱞᱮᱡᱽ ᱨᱮᱵᱚᱱ ᱢᱟᱱᱟᱣ ᱠᱮᱫᱟ ᱟᱨ ᱪᱮᱫ ᱚᱲᱟᱜ ᱮᱢ ᱪᱟᱞᱟᱜᱼᱟ ᱾ ᱢᱮᱱᱠᱷᱟᱱ ᱱᱩᱠᱩ ᱡᱩᱣᱟᱹᱱ ᱠᱚᱫᱚ ᱵᱟᱠᱚ ᱵᱩᱡᱷᱟᱹᱣ ᱫᱟᱲᱮᱭᱟᱜ ᱠᱟᱱᱟ ᱡᱮ ᱱᱚᱣᱟ ᱟᱵᱚᱣᱟᱜ ᱯᱚᱨᱚᱵᱽᱼᱼ ᱯᱩᱱᱟᱹᱭ ᱡᱟᱦᱟᱸ ᱠᱚ ᱦᱩᱭᱩᱜ ᱠᱟᱱᱟ ᱱᱚᱣᱟ ᱠᱚᱫᱚ ᱮᱠᱟᱞ ᱮᱠᱮᱱ ᱡᱮ ᱮᱱᱮᱡ ᱥᱮᱨᱮᱧ ᱱᱚᱣᱟ ᱠᱚ ᱞᱟᱹᱜᱤᱫ ᱫᱚ ᱵᱟᱝ ᱱᱚᱣᱟ ᱫᱚ ᱟᱵᱚᱣᱟᱜ ᱫᱚ ᱢᱟᱱᱮ ᱫᱤᱥᱚᱢ ᱦᱚᱲ ᱥᱟᱝ ᱧᱟᱯᱟᱢᱼᱼ ᱨᱚᱲ ᱞᱟᱸᱫᱟ ᱪᱮᱫ ᱦᱩᱭᱩᱜᱼᱟ ᱛᱟᱨᱯᱚᱨᱼᱼ ᱪᱮᱫ ᱠᱟᱛᱮ ᱢᱤᱫ ᱦᱚᱲ ᱴᱷᱮᱱ ᱠᱷᱚᱱ ᱢᱟᱹᱱ ᱮᱢ ᱦᱟᱛᱟᱣᱟ ᱥᱮ ᱢᱟᱹᱱ ᱮᱢ ᱮᱢᱟᱭᱟ ᱱᱚᱣᱟ ᱠᱚ ᱪᱮᱫ ᱨᱮᱱᱟᱜ ᱢᱤᱫ ᱴᱟᱝᱼᱼ ᱴᱷᱟᱶ ᱜᱮ ᱠᱟᱱᱟ ᱡᱟᱦᱟᱸ ᱞᱮᱠᱟᱛᱮ ᱟᱵᱚ ᱡᱩᱫᱤ ᱟᱹᱛᱳ ᱫᱤᱥᱚᱢ ᱵᱚᱱ ᱪᱟᱞᱟᱜᱼᱟ ᱧᱮᱞᱟᱢ ᱢᱟᱨᱟᱝ ᱦᱚᱲ ᱫᱚᱼᱼ ᱩᱱᱤ ᱫᱚ ᱟᱹᱰᱤ ᱮᱴᱟᱜ ᱨᱚᱠᱚᱢ ᱛᱮᱢ ᱨᱚᱲᱟᱭᱟ ᱦᱩᱰᱤᱧ ᱤᱡ ᱮᱴᱟᱜ ᱞᱮᱠᱟᱱ ᱢᱮᱱᱠᱷᱟᱱᱼᱼ ᱚᱱᱠᱟ ᱡᱟᱦᱟᱸ ᱠᱚᱞᱮᱡᱽ ᱠᱚᱨᱮ ᱥᱚᱦᱟᱨᱟᱭ ᱦᱩᱭᱩᱜ ᱠᱟᱱᱟ ᱚᱸᱰᱮ ᱫᱚ ᱩᱱᱟᱹᱜ ᱢᱟᱹᱱ ᱥᱚᱱᱢᱟᱱ ᱫᱚ ᱚᱱᱠᱟ ᱫᱚ ᱵᱟᱠᱚ ᱧᱟᱢ ᱮᱫᱟ᱾ ᱦᱚᱲ ᱡᱟᱦᱟᱸ ᱞᱮᱠᱟ ᱟᱹᱛᱩ ᱫᱤᱥᱚᱢ ᱨᱮ ᱧᱮᱞ ᱧᱟᱢᱚᱜ ᱠᱟᱱᱟ᱾
ᱟᱹᱛᱩ ᱫᱤᱥᱚᱢ ᱨᱮ ᱡᱮᱞᱮᱠᱟ ᱧᱟᱢᱚᱜ ᱛᱟᱦᱮᱱᱟ ᱚᱱᱠᱟ ᱫᱚ ᱵᱟᱝ ᱧᱟᱢᱚᱜ ᱠᱟᱱᱟ ᱚᱸᱰᱮ ᱫᱚᱼᱼ ᱠᱷᱞᱤ ᱠᱚ ᱟᱱ ᱛᱟᱦᱮᱱᱟ ᱚᱰᱮ ᱜᱮᱼᱼ
ᱦᱮᱸ ᱠᱷᱟᱹᱞᱤ ᱮᱱᱮᱡ ᱜᱮᱵᱚᱱ ᱪᱟᱞᱟᱜ ᱠᱟᱱᱟ᱾
ᱮᱱᱮᱡ ᱜᱮᱭᱟ ᱟᱨ ᱥᱤ ᱦᱚᱸ ᱢᱤᱜᱴᱮᱜ ᱴᱟᱜ ᱠᱟᱛᱷᱟ
ᱦᱚᱭ ᱚᱱᱟᱛᱮ ᱤᱧᱫᱩᱧ ᱢᱮᱱᱟ ᱡᱮ ᱱᱟᱦᱟᱜ ᱫᱤᱱ ᱨᱮᱼᱼ ᱟᱵᱚ ᱡᱟᱦᱟᱸᱭ ᱡᱩᱣᱟᱹᱱ ᱠᱚᱲᱟ, ᱠᱩᱲᱤ ᱠᱚ ᱢᱮᱱᱟᱜ ᱠᱚᱣᱟ ᱩᱱᱠᱩ ᱦᱚᱸ ᱱᱚᱣᱟᱼᱼ ᱟᱹᱛᱩ ᱫᱤᱥᱚᱢ ᱨᱮᱫᱚ ᱮᱠᱟᱞ ᱯᱚᱨᱚᱵᱽ ᱯᱩᱱᱟᱹᱭ ᱠᱟᱱᱟ ᱤᱧᱫᱚ ᱵᱟᱹᱧ ᱞᱟᱹᱭᱫᱟ ᱟᱢ ᱵᱟᱡᱟᱨ ᱠᱚᱨᱮ ᱦᱮᱱᱟᱜ ᱢᱮᱭᱟ ᱱᱤᱛ ᱴᱷᱤᱠ ᱜᱮᱭᱟ ᱚᱱᱟ ᱫᱚ᱾ ᱚᱞ ᱯᱟᱲᱦᱟᱣ ᱦᱚᱸ ᱞᱟᱹᱠᱛᱤ ᱠᱟᱱᱟ ᱵᱟᱝᱠᱷᱟᱱ ᱫᱚᱼᱼ
ᱠᱟᱱ ᱜᱮᱭᱟ ᱟᱨ ᱚᱱᱟ ᱥᱟᱶ ᱥᱟᱶᱛᱮ ᱟᱢᱟᱜ ᱟᱹᱨᱤᱪᱟᱹᱞᱤ ᱦᱚᱸ ᱤᱫᱤ ᱡᱟᱹᱨᱩᱲ ᱠᱟᱱᱟᱼᱼ
ᱦᱳᱭ ᱚᱱᱟ ᱫᱚ ᱮᱠᱟᱞ ᱞᱟᱹᱠᱛᱤ ᱠᱟᱱᱟ᱾
ᱦᱩᱸ
ᱛᱚᱵᱮ ᱚᱱᱟ ᱞᱮᱠᱟᱛᱮ ᱤᱧ ᱫᱩᱧ ᱞᱟᱹᱭᱼᱟ ᱡᱮ ᱡᱩᱣᱟᱹᱱ ᱠᱚᱫᱚ ᱱᱤᱛ ᱫᱚ ᱮᱠᱟᱞ ᱜᱮ ᱥᱮᱞᱮᱫ ᱞᱟᱹᱠᱛᱤ ᱠᱟᱱ ᱛᱟᱠᱚᱣᱼᱟ ᱟᱛᱳ ᱫᱤᱥᱚᱢ ᱨᱮᱱᱟᱜ ᱡᱟᱦᱟᱸ ᱯᱚᱨᱚᱵᱽ, ᱦᱩᱭᱩᱜᱼᱟ ᱟᱵᱚᱣᱟᱜ ᱥᱚᱦᱨᱟᱭ ᱠᱟᱨᱟᱢ ᱫᱟᱸᱥᱟᱭ ᱱᱚᱣᱟ ᱠᱚ ᱡᱟᱦᱟᱸ ᱠᱚ ᱦᱩᱭᱩᱜ ᱠᱟᱱᱟ᱾ ᱡᱚᱛᱚ ᱨᱮ ᱜᱮ ᱮᱠᱟᱞ ᱥᱮᱞᱮᱫ ᱫᱚ ᱞᱟᱹᱠᱛᱤ ᱠᱟᱱ ᱛᱟᱵᱚᱱᱟ ᱟᱫᱚ ᱟᱯᱮ ᱚᱱᱟ ᱠᱚᱨᱮᱱᱼᱼ ᱦᱩᱰᱤᱧ ᱢᱟᱹᱭ, ᱵᱟᱹᱵᱩ ᱠᱚ ᱥᱮ ᱡᱩᱣᱟᱹᱱ ᱠᱚ ᱫᱚ ᱛᱤᱱᱟᱹᱜ ᱡᱟᱹᱥᱛᱤ ᱠᱚ ᱥᱮᱞᱮᱫᱚᱜ ᱠᱟᱱᱟ?
ᱟᱹᱰᱤ ᱠᱚᱢ ᱠᱚ ᱥᱮᱞᱮᱫᱚᱜ ᱱᱚᱛᱮ ᱫᱚ ᱢᱚᱛᱞᱚᱵ ᱥᱮᱞᱮᱫ ᱠᱚ ᱥᱮᱞᱮᱫᱚᱜ ᱜᱮᱭᱟ ᱵᱚᱞᱮ ᱚᱱᱟ᱾
ᱯᱷᱤᱯᱴᱤ ᱯᱟᱨᱥᱮᱱ ᱜᱟᱱᱜᱮ ᱪᱟᱞᱟᱜ ᱛᱟᱦᱮᱱᱟ ᱨᱮᱱᱟᱜ ᱩᱱᱟᱹᱜ ᱡᱮᱞᱮᱠᱟ ᱫᱷᱩᱱᱟᱢ ᱞᱟᱦᱟ ᱵᱚᱞᱮᱼᱼ ᱮᱱᱮᱡ ᱠᱟᱱ ᱛᱟᱦᱮᱱᱟ ᱥᱮ ᱵᱚᱞᱮ ᱥᱚᱦᱨᱟᱭ ᱨᱮᱦᱚᱸ ᱚᱠᱟ ᱞᱮᱠᱟ ᱠᱚ ᱤᱭᱟᱹᱜ ᱠᱟᱱ ᱛᱟᱦᱮᱸᱱᱟ ᱥᱮ ᱵᱟᱦᱟ ᱨᱮᱦᱚᱸ ᱠᱷᱮᱞ ᱚᱠᱟ ᱞᱮᱠᱟᱼᱼ ᱦᱩᱭᱩᱜ ᱠᱟᱱ ᱚᱱᱠᱟ ᱵᱟᱝ ᱦᱩᱭᱩᱜ ᱱᱮᱛᱟᱨ ᱵᱚᱞᱮᱱᱟᱜ ᱜᱮ ᱵᱚᱞᱮ ᱯᱩᱨᱟᱹᱼᱼ ᱢᱟᱡᱟ ᱠᱚ ᱵᱚᱞᱮ ᱯᱩᱨᱟᱹᱣ ᱤᱭᱟᱹ ᱚᱱᱟ ᱠᱚᱫᱚ ᱵᱟᱝ ᱦᱩᱭᱩᱜ ᱠᱟᱱᱟ ᱚᱱᱠᱟ ᱱᱮᱛᱟᱨ ᱫᱚ ᱮᱴᱟᱜᱼᱼ ᱵᱟᱠᱚ ᱤᱭᱟᱹ ᱵᱟᱲᱟᱭ ᱫᱟ ᱠᱳᱭ ᱦᱩᱭᱩᱜ ᱠᱟᱱᱟ ᱵᱟᱦᱟ ᱛᱚ ᱦᱩᱭᱩᱜ ᱠᱟᱱᱟ ᱠᱳᱭ ᱫᱤᱠᱠᱟᱛ ᱱᱚ ᱚᱱᱠᱟ ᱜᱮᱠᱚᱼᱼ ᱳᱭ ᱵᱚᱞᱮ ᱵᱟᱠᱚ ᱦᱟᱛᱟᱣ ᱮᱫᱟ ᱵᱚᱞᱮ ᱩᱱᱟᱹᱜ ᱥᱤᱨᱤᱭᱮᱥᱼᱼ
ᱦᱳᱭ ᱚᱱᱟ ᱢᱟ ᱧᱮᱞ ᱧᱟᱢᱚᱜ ᱠᱟᱱ ᱜᱮᱭᱟ ᱡᱮ ᱵᱟᱦᱟ ᱦᱩᱭᱩᱜ ᱠᱟᱱᱟ ᱦᱩᱭᱩᱜᱼᱼ ᱟᱡ ᱫᱚ ᱱᱚᱰᱮ ᱪᱟᱞᱟᱣ ᱨᱮᱱᱟᱜ ᱠᱚᱱᱚᱼᱼ ᱱᱟᱢ ᱱᱤᱥᱟᱱᱟ ᱵᱟᱹᱱᱩᱜ ᱛᱟᱭᱟ ᱡᱮ ᱤᱧ ᱪᱟᱞᱟᱣ ᱞᱟᱹᱠᱛᱤ ᱠᱟᱱ ᱛᱤᱧᱟᱹ ᱚᱸᱰᱮ ᱥᱟᱱᱟᱢ ᱠᱚ ᱜᱚᱲᱚᱼᱼ
ᱦᱩᱸ
ᱱᱚᱝᱠᱟ ᱢᱟ ᱩᱭᱦᱟᱹᱨ ᱜᱮ ᱵᱟᱠᱚ ᱩᱭᱦᱟᱹᱨᱚᱜ ᱠᱟᱱᱟ᱾
ᱜᱟᱹᱲᱦᱟᱹᱭ ᱜᱮᱠᱚ ᱩᱭᱦᱟᱹᱨ ᱮᱫᱟ ᱚᱱᱟᱫᱚ ᱪᱮᱫ ᱦᱚᱸ ᱵᱟᱠᱚ ᱩᱭᱦᱟᱹᱨ ᱵᱟᱲᱟᱭᱫᱟ ᱟᱫᱚᱼᱼ ᱟᱯᱮ ᱥᱮᱫ ᱫᱚ ᱯᱟᱥᱮᱡ ᱢᱚᱡᱽ ᱛᱮᱜᱮ ᱦᱩᱭᱩᱜ ᱛᱟᱦᱮᱱᱟ᱾
ᱦᱮᱸ ᱢᱚᱸᱡᱽ ᱫᱚ ᱢᱚᱸᱡᱽ ᱜᱮ ᱮᱱᱠᱷᱟᱱ ᱩᱱᱟᱹᱜ ᱱᱟᱯᱟᱭ ᱛᱮᱦᱚᱸ ᱵᱟᱝ ᱡᱮᱼᱼ ᱱᱚᱝᱠᱟ ᱱᱟᱯᱟᱭ ᱫᱷᱟᱨᱟᱛᱮ ᱟᱵᱚ ᱵᱚᱱ ᱟᱥᱚᱜᱼᱟ ᱡᱮᱼᱼ ᱥᱟᱱᱟᱢ ᱡᱩᱣᱟᱹᱱ ᱠᱚᱲᱟ ᱠᱩᱲᱤᱼᱼ ᱥᱮ ᱦᱟᱲᱟᱢ ᱵᱩᱰᱷᱤ ᱡᱚᱛᱚ ᱜᱚᱜᱚ, ᱵᱟᱵᱟ ᱛᱮᱠᱚ ᱡᱚᱛᱚ ᱠᱚ ᱚᱸᱰᱮ ᱠᱚ ᱥᱚᱦᱚᱨ ᱥᱮᱴᱮᱨᱼᱟ ᱮᱠᱷᱟᱱ ᱜᱚᱜᱚ, ᱵᱟ ᱛᱟᱠᱚᱼᱼ ᱥᱚᱦᱚᱨ ᱥᱮᱴᱮᱨᱚᱜ ᱠᱟᱱ ᱨᱮᱦᱚᱸ ᱱᱟᱦᱟᱜ ᱡᱩᱣᱟᱹᱱ ᱠᱚᱲᱟ ᱠᱩᱲᱤ ᱠᱚᱜᱮ ᱩᱱᱠᱩᱩᱜᱮ ᱱᱟᱦᱟᱜ ᱚᱱᱟ ᱢᱤᱫ ᱵᱮᱲᱟ ᱠᱚ ᱪᱟᱞᱟᱜ ᱠᱟᱱᱟ᱾ ᱢᱤᱫ ᱵᱮᱲᱟ ᱠᱚ ᱪᱟᱞᱟᱜ ᱠᱟᱱᱟ ᱡᱟᱦᱟᱸᱭ ᱠᱚ ᱮᱱᱮᱡ ᱥᱮᱨᱮᱧ ᱠᱮᱫᱟ ᱵᱟᱥ ᱨᱟᱹᱥᱠᱟᱹ ᱠᱮᱫᱟᱼᱼ ᱠᱚ ᱚᱱᱟ ᱛᱮᱜᱮ ᱦᱩᱭᱱᱟ ᱟᱫᱚ ᱠᱚ ᱨᱩᱣᱟᱹᱲ ᱦᱮᱡ ᱮᱱᱟ᱾
ᱛᱚ ᱡᱟᱹᱥᱛᱤ ᱢᱟᱨᱮ ᱢᱟ ᱮᱱᱮᱡ ᱥᱮᱨᱮᱧ ᱜᱮ ᱥᱚᱨᱚᱥᱚᱜ ᱠᱟᱱᱟ ᱵᱚᱞᱮ ᱟᱨ ᱚᱱᱟ ᱠᱚᱢᱟ ᱵᱟᱝ ᱦᱩᱭᱩᱜ ᱠᱟᱱ ᱡᱮ ᱡᱠᱚ ᱤᱭᱟᱹ ᱛᱟᱦᱮᱱ᱾ ᱠᱷᱟᱹᱞᱤ ᱮᱱᱮᱡ ᱥᱮᱨᱮᱧ ᱜᱮ ᱥᱚᱨᱚᱥᱚᱜ ᱠᱟᱱᱟ ᱱᱮᱛᱟᱨ ᱢᱟ᱾
ᱦᱳᱭ ᱢᱤᱫ ᱵᱮᱲᱟ ᱠᱚ ᱪᱟᱞᱟᱜᱼᱟ ᱩᱱᱠᱩ ᱢᱟ ᱨᱤᱞᱥ ᱵᱮᱱᱟᱣ ᱜᱮᱠᱚ ᱪᱟᱞᱟᱜᱼᱟ ᱚᱸᱰᱮ
ᱦᱮᱸ ᱨᱤᱞᱥ, ᱨᱤᱞᱥ ᱵᱮᱱᱟ ᱯᱷᱚᱴᱚ ᱥᱩᱴ, ᱯᱷᱳᱴᱳ ᱠᱩ ᱤᱭᱟᱹ ᱠᱷᱤᱪᱟᱹᱣ ᱵᱟᱲᱟ ᱠᱮᱫᱟᱭ ᱦᱟᱱᱮ ᱥᱳᱥᱟᱞ ᱢᱤᱰᱤᱭᱟ ᱨᱮ ᱰᱟᱞᱟᱣ ᱠᱮᱫᱟᱭ᱾
ᱦᱳᱭ ᱩᱱᱠᱩᱣᱟᱜ ᱫᱚ ᱚᱱᱟ ᱠᱷᱚᱱ ᱡᱟᱹᱥᱛᱤ ᱫᱚ ᱩᱭᱦᱟᱹᱨ ᱜᱮ ᱵᱟᱹᱱᱩᱜᱼᱟ ᱡᱮ ᱱᱚᱣᱟᱛᱮ ᱟᱵᱚ ᱨᱟᱹᱥᱠᱟᱹ ᱛᱮ ᱵᱚᱱ ᱚᱸᱰᱮᱱᱟᱜ ᱵᱚᱸᱜᱟ ᱵᱩᱨᱩ ᱠᱚ ᱢᱤᱫ ᱥᱟᱶᱼᱛᱮᱼᱵᱚᱱ
ᱧᱮᱞ ᱠᱚᱣᱟᱵᱚᱱ, ᱵᱩᱡ ᱟᱵᱚᱱ, ᱟᱸᱡᱚᱢ ᱟᱵᱚᱱ, ᱚᱠᱟᱼᱞᱮᱠᱟ ᱠᱚ ᱞᱟᱹᱭ ᱫᱟ, ᱚᱠᱟ ᱞᱮᱠᱟ ᱠᱚ ᱨᱚᱲ ᱮᱫᱟ, ᱪᱮᱫ ᱞᱮᱠᱟ, ᱪᱮᱫ ᱞᱮᱠᱟ ᱵᱟᱝ ᱧᱟᱢᱟ ᱮᱠᱫᱚᱢ ᱵᱟᱠᱚ ᱟᱫᱚ ᱦᱩᱫᱤᱥ ᱡᱟᱹᱨᱩᱲ ᱠᱟᱱᱟ ᱵᱚᱞᱮ ᱱᱤᱭᱟᱹ ᱠᱚᱫᱚ ᱟᱵᱚ ᱪᱮᱫᱞᱮᱠᱟ ᱪᱮᱫ ᱞᱮᱠᱟᱛᱮ ᱟᱵᱚ ᱵᱚᱱ ᱞᱟᱦᱟᱭᱟ ᱟᱨᱦᱚᱸ᱾ ᱟᱹᱜᱩ ᱟᱹᱜᱩ ᱪᱟᱞᱟᱣ ᱵᱟᱱᱟᱣ ᱟᱹᱜᱩ ᱟᱠᱟᱫᱟ ᱠᱚ ᱵᱟᱵᱟ ᱛᱟᱠᱩ᱾ ᱵᱟᱵᱟ ᱛᱟᱠᱚ ᱟᱵᱚᱨᱮᱱ ᱯᱩᱨᱵᱩᱡᱽ ᱛᱟᱠᱚ ᱩᱱᱠᱩ ᱠᱚ ᱢᱚᱫᱽᱫᱷᱮ ᱛᱮ,
ᱦᱳᱭ ᱚᱱᱟ ᱫᱚ ᱮᱠᱟᱞ ᱞᱟᱹᱠᱛᱤ ᱠᱟᱱᱟ, ᱦᱩᱫᱤᱥ ᱢᱟ ᱞᱟᱹᱠᱛᱤ ᱠᱟᱱ ᱜᱮᱭᱟ ᱪᱮᱫᱟᱜ ᱵᱟᱝᱠᱷᱟᱱ ᱱᱚᱝᱠᱟ ᱡᱩᱫᱤ ᱟᱵᱚ ᱵᱟᱵᱚᱱ ᱦᱩᱫᱤᱥᱚᱜᱼᱟ ᱛᱚ ᱛᱟᱭᱚᱢ ᱫᱟᱨᱟᱢ ᱟᱵᱚᱨᱮᱱ ᱦᱩᱸ ᱯᱤᱲᱦᱤ ᱠᱚ ᱛᱟᱭᱚᱢ ᱫᱟᱨᱟᱢ ᱨᱮᱱ ᱯᱤᱲᱦᱤ ᱠᱚ ᱩᱱᱠᱩ ᱫᱚ ᱟᱫᱚ, ᱱᱚᱣᱟ ᱠᱚ ᱵᱟᱠᱚ ᱧᱮᱞ ᱧᱟᱢᱟ ᱥᱮ ᱡᱮ ᱵᱟᱦᱟ ᱥᱚᱦᱚᱨᱟᱭ ᱢᱟ ᱟᱵᱚ ᱱᱚᱝᱠᱟ ᱵᱚᱱ ᱪᱟᱞᱟᱜᱼᱟ ᱟᱨ ᱢᱤᱫ ᱵᱮᱲᱟ ᱵᱚᱱ ᱪᱟᱞᱟᱜᱼᱟ ᱱᱚᱝᱠᱟ, ᱞᱟᱦᱟᱛᱮ ᱡᱟᱦᱟᱸ ᱞᱮᱠᱟ ᱥᱚᱦᱨᱟᱭ ᱦᱩᱭᱩᱜ ᱠᱟᱱ ᱛᱟᱦᱮᱸᱜ ᱩᱱ ᱡᱚᱠᱷᱚᱡ ᱫᱚ ᱢᱚᱬᱮ ᱥᱤᱧ ᱢᱚᱬᱮ ᱧᱤᱫᱟᱹ ᱦᱩᱭᱩᱜ ᱠᱟᱱ ᱛᱮ ᱮᱱᱠᱷᱟᱱ ᱚᱱᱟ ᱚᱠ ᱛᱚ ᱥᱮ ᱟᱵᱚᱣᱟᱜ ᱞᱟᱯᱚᱨᱵᱟᱦᱤ ᱠᱷᱟᱹᱛᱤᱨ ᱜᱮ ᱱᱤᱛ ᱧᱮᱞ ᱧᱟᱢᱚᱜ ᱠᱟᱱᱟ ᱡᱮ ᱚᱱᱟ ᱫᱚ, ᱠᱚᱢ ᱦᱮᱡ ᱟᱠᱟᱱᱟ ᱯᱮ ᱫᱤᱱ ᱯᱮ ᱢᱟᱦᱟ ᱵᱚᱱ ᱢᱟᱱᱟᱣᱮᱫ ᱜᱮᱭᱟ ᱮᱠᱷᱚᱱ ᱫᱚ, ᱟᱯᱮ ᱥᱮᱫ ᱪᱮᱫ ᱞᱮᱠᱟ ᱯᱮ ᱢᱟᱦᱟ ᱥᱮ ᱢᱚᱬᱮ ᱢᱟᱦᱟ?
ᱟᱞᱮᱥᱮᱫ ᱦᱚᱸ ᱯᱮ ᱢᱟᱦᱟ ᱯᱩᱱ ᱢᱟᱦᱟ ᱚᱱᱠᱟ ᱜᱮᱠᱚ ᱢᱟᱱᱟᱣ ᱮᱫᱟ ᱚᱱᱟ ᱵᱚᱞᱮ ᱞᱟᱦᱟ ᱞᱮᱠᱟ ᱫᱚ ᱵᱚᱞᱮ ᱵᱟᱠᱚ ᱤᱭᱟᱹᱭᱮᱫᱟ᱾
ᱟᱯᱮᱥᱮᱫ ᱢᱟ ᱯᱟᱥᱮᱡ ᱡᱩᱫᱟᱹ ᱨᱚᱠᱚᱢ ᱠᱚ ᱢᱟᱱᱟᱣᱟ ᱟᱞᱮ ᱥᱮᱫ ᱢᱟ ᱱᱚᱛᱮ ᱢᱟ ᱟᱯᱮᱥᱮᱫ ᱞᱟᱦᱟ ᱧᱚᱜ ᱠᱚ ᱢᱟᱱᱟᱣ ᱮᱫᱟ ᱵᱟᱝ?
ᱦᱳᱭ ᱟᱞᱮ ᱫᱚ ᱥᱚᱦᱨᱟᱭ ᱫᱚ ᱞᱟᱦᱟ ᱨᱮᱜᱮᱞᱮ ᱢᱟᱱᱟᱣ ᱮᱫᱟ᱾
ᱟᱞᱮ ᱫᱚ ᱞᱮᱴ ᱧᱚᱜ ᱱᱚᱣᱟ ᱤᱭᱟᱹ ᱥᱮᱫ ᱯᱷᱟᱹᱜᱩᱱ ᱨᱮ᱾
ᱦᱳᱭ ᱟᱫᱚ ᱢᱟᱱᱮ ᱱᱚᱣᱟ ᱫᱚ ᱴᱚᱴᱷᱟ ᱯᱷᱟᱨᱟᱠ ᱦᱚᱛᱮᱜ ᱛᱮ ᱟᱵᱚᱣᱟᱜ ᱱᱚᱝᱠᱟᱱ ᱮᱴᱠᱮ ᱴᱚᱬᱮ ᱫᱚ ᱧᱮᱞ ᱧᱟᱢᱚᱜ ᱠᱟᱱ ᱜᱮᱭᱟ ᱡᱩᱫᱟᱹ ᱡᱩᱫᱟᱹ ᱴᱚᱴᱷᱟ ᱨᱮ ᱛᱟᱦᱮᱸ ᱠᱷᱟᱹᱛᱤᱨ,
ᱡᱩᱫᱟ. ᱡᱩᱫᱟᱹ ᱴᱚᱴᱷᱟ ᱨᱮᱵᱚ ᱢᱮᱱᱟᱜ ᱵᱚᱱᱟ ᱚᱱᱟᱛᱮ ᱪᱮᱫ ᱮᱢ ᱢᱮᱱᱟ ᱞᱟᱦᱟ ᱪᱮᱫ ᱞᱮᱠᱟ ᱠᱚ ᱡᱟᱹᱨᱲ ᱠᱟᱱᱜᱮᱭᱟ ᱥᱮ
ᱦᱮᱸ ᱦᱮᱸ
ᱛᱚᱵᱮ ᱵᱩᱡ ᱟᱵᱚᱱ ᱵᱚᱞᱮ ᱛᱟᱭᱱᱚᱢ ᱫᱟᱨᱟᱢ ᱟᱨᱦᱚᱸ ᱠᱚ ᱦᱤᱡᱩᱜ ᱛᱟᱦᱮᱱᱟ ᱟᱵᱚ ᱨᱮᱱ ᱯᱤᱲᱦᱤ ᱢᱮᱱᱟᱜ ᱠᱚᱣᱟ ᱩᱱᱠᱩ ᱛᱟᱭᱱᱚᱢ ᱛᱮᱠᱚ ᱦᱤᱡᱩᱜᱼᱟ ᱩᱱᱠᱩ ᱦᱚᱸ ᱵᱟᱠᱚ ᱵᱩᱪ ᱫᱟᱲᱮᱭᱟᱜᱼᱟ ᱪᱮᱫ ᱥᱟᱦᱤ ᱛᱟᱹᱨᱤᱠᱟᱛᱮ ᱢᱟᱱᱟᱣ ᱞᱮᱠᱷᱟᱱ ᱩᱱᱠᱩ ᱠᱚ ᱵᱩᱡᱟ, ᱢᱟᱱᱮ ᱡᱟᱦᱟ ᱵᱟᱨ ᱫᱤᱱᱮᱢ ᱵᱟᱨ ᱫᱤᱱᱮᱢ ᱦᱮᱸ
ᱱᱮᱴᱣᱟᱨᱠ ᱮ ᱯᱚᱵᱞᱮᱢ ᱮᱫᱛᱟᱢᱟ ᱠᱤ?
ᱯᱨᱚᱵᱮᱞᱮᱢ ᱫᱟᱭ?
ᱦᱳᱭ ᱱᱟᱥᱮ ᱱᱟᱥᱮ ᱨᱚᱲ ᱠᱚ ᱵᱟᱝ ᱟᱡᱚᱢ ᱧᱟᱢᱚᱜ ᱠᱟᱱ ᱛᱟᱦᱮᱸᱫ᱾
ᱱᱚᱛᱮ ᱛᱷᱚᱲᱟ ᱤᱭᱟᱹ ᱛᱟᱸᱦᱮᱱᱟ ᱛᱷᱚᱲᱟ ᱜᱟᱱ, ᱱᱤᱛᱚᱜᱼᱼ ᱱᱤᱛᱚᱜ, ᱦᱩᱸᱼᱼ
ᱦᱮᱸ ᱴᱷᱤᱠ ᱜᱮ ᱴᱷᱤᱠ ᱾ ᱟᱪᱪᱷᱟ ᱚᱠᱛᱚ ᱠᱚᱦᱚᱸ ᱦᱩᱭᱮᱱ ᱛᱟᱞᱟᱝᱟ ᱾
ᱦᱩᱫᱤᱥ ᱡᱟᱹᱨᱩᱲ, ᱦᱮᱸᱼᱼ
ᱦᱳᱭ, ᱚᱠᱛᱚ ᱠᱚ ᱦᱳᱭ ᱮᱱ ᱛᱟᱞᱟᱝᱼᱟ, ᱟᱫᱚ ᱱᱤᱛ ᱫᱚᱼᱼ ᱨᱚᱯᱚᱲᱟ ᱟᱨᱦᱚᱸ, ᱦᱤᱡᱩᱜ ᱠᱟᱱ ᱠᱚᱞ ᱨᱮ ᱟᱨᱦᱚᱸ ᱱᱚᱣᱟ ᱤᱫᱤ ᱠᱟᱛᱮ ᱟᱨᱦᱚ ᱞᱟᱝ ᱜᱟᱞᱚᱪᱟ ᱾
ᱦᱮᱸ, ᱟᱨᱦᱚᱸ ᱞᱟᱦᱟ ᱥᱮᱫ ᱞᱟᱝ ᱤᱭᱟᱹᱭᱟ ᱦᱟᱸ ᱾
ᱦᱳᱭ, ᱢᱟ ᱮᱱᱠᱷᱟᱱ ᱱᱤᱛ ᱫᱚ ᱡᱚᱦᱟᱨ ᱜᱮ ᱾
ᱡᱚᱦᱟᱨ ᱜᱮ ᱾